ᱛᱚ ᱟᱸᱡᱚᱢᱚᱜ ᱠᱟᱱᱟ᱾
ᱦᱮᱞᱳ
ᱴᱷᱤᱠ ᱥᱟᱺᱦᱤᱡ ᱟᱸᱡᱚᱢᱚᱜ ᱠᱟᱱᱟ᱾
ᱦᱮᱞᱳ
ᱪᱮᱫ ᱠᱚ ᱪᱮᱠᱟ ᱵᱟᱲᱟᱭ ᱦᱩᱭᱩᱜ ᱠᱟᱱᱟ᱾ ᱦᱮᱸ ᱟᱸᱚᱢᱚᱜ ᱠᱟᱱᱟ᱾
ᱫᱩᱲᱩᱵ ᱵᱟᱲᱟ ᱦᱩᱭ ᱠᱟᱱᱟ ᱫᱩᱲᱩᱵ ᱵᱟᱲᱟ ᱦᱩᱭ ᱠᱟᱱᱟ ᱢᱤᱱᱤᱢᱟᱢ ᱱᱚᱣᱟ ᱠᱚᱨᱮ ᱜᱮ,
ᱚᱱᱛᱮ ᱱᱟᱜ ᱟᱵᱚᱦᱟᱣᱟ ᱪᱮᱫᱮᱠᱟ ᱦᱚᱭ ᱫᱟᱜ
ᱦᱚᱭ ᱫᱟᱜ ᱫᱚ ᱵᱟᱹᱪᱩᱜᱼᱟ ᱱᱚᱝᱠᱟ ᱥᱤᱛᱩᱝ ᱜᱮ ᱱᱩᱱᱟᱹ ᱠᱷᱚᱱ ᱵᱟᱲᱛᱤ ᱵᱷᱟᱱᱩ ᱟ ᱱᱚᱠᱟ ᱥᱤᱛᱩᱝ ᱫᱟᱭ ᱜᱟᱡᱤ
ᱟᱫᱚ ᱥᱤᱛᱩᱝ ᱫᱤᱱ ᱫᱚᱼᱼ ᱵᱟᱹᱭ ᱵᱟᱹᱭ ᱛᱮ ᱢᱩᱪᱟᱹᱫ ᱪᱟᱞᱟᱜ ᱠᱟᱱᱟ ᱛᱚ ᱮᱠᱷᱚᱱ ᱫᱚ ᱵᱚᱨᱥᱟ ᱥᱮᱱ ᱦᱟᱸᱜ ᱵᱚᱞᱚᱜ ᱠᱟᱱᱟ᱾ ᱫᱟᱜ ᱫᱤᱱ ᱠᱚ ᱛᱤᱭᱳᱟᱹᱜᱚᱜ ᱠᱟᱱᱟ ᱟᱫᱚ ᱢᱤᱫ ᱵᱟᱨ ᱫᱤᱱ ᱦᱚᱸ ᱵᱟᱭ ᱫᱟᱜ ᱯᱮ ᱠᱟᱱᱟ ᱟᱯᱮ ᱫᱚᱼᱼ
ᱠᱟᱹᱴᱤᱡ ᱠᱟᱹᱴᱤᱡ ᱱᱚᱝᱠᱟ ᱫᱟᱜ ᱜᱮ ᱡᱟ ᱵᱩᱡᱩᱜ ᱠᱟᱱᱟᱝ ᱠᱟᱱᱟ ᱚ ᱚᱲᱟᱜ ᱠᱚ ᱨᱮ ᱦᱚᱸ
ᱵᱟᱨ ᱫᱤᱱ ᱫᱟᱜ ᱛᱮ ᱫᱚ ᱚᱱᱠᱟ ᱫᱚ ᱜᱚᱨᱚᱢ ᱜᱮᱭᱟ ᱜᱚᱨᱚᱢ ᱫᱚᱼᱼ
ᱦᱮᱸ ᱛᱷᱚᱲᱟ ᱛᱷᱚᱲᱟ ᱥᱮ ᱫᱟᱜ ᱮ ᱱᱚᱝᱠᱟ ᱰᱷᱮᱨ ᱡᱩᱫᱤ ᱫᱟᱜ ᱜᱮᱭᱟᱭ ᱛᱚᱵᱮ ᱩᱱᱟᱹᱜᱼᱼ ᱜᱮᱥ ᱜᱚᱨᱚᱢ ᱫᱚ ᱦᱳᱭᱛᱚ ᱵᱟᱝ ᱚᱪᱚᱜ ᱜᱮᱭᱟ᱾
ᱟᱫᱚ ᱟᱞᱮ ᱥᱮᱱ ᱦᱚᱸ ᱠᱷᱩ ᱮᱠᱴᱟ ᱫᱚ ᱵᱟᱭ ᱫᱟᱜ ᱠᱟᱫᱟ ᱦᱟᱸᱜ ᱱᱤᱭᱟᱹ ᱠᱷᱚᱱ ᱫᱚᱼᱼ ᱚᱠᱟ ᱞᱮᱠᱟ ᱪᱚᱭ ᱦᱟᱸᱜ ᱵᱚᱨᱥᱟ ᱫᱚ ᱴᱷᱤᱠ ᱴᱷᱟᱠ ᱦᱩᱭᱩᱜ ᱜᱮᱭᱟ ᱥᱮ ᱵᱟᱝ ᱦᱩᱭᱩᱜ ᱜᱮᱭᱟ᱾ ᱱᱤᱭᱟᱹ ᱫᱟᱱ ᱫᱚ ᱵᱟᱝ ᱵᱩᱡᱩᱜ ᱠᱟᱱᱟ ᱪᱮᱫᱟᱜ, ᱥᱮ ᱩᱱ ᱫᱤᱱ ᱦᱩᱭᱮᱱ ᱨᱮ ᱦᱚᱸ ᱫᱟᱜᱼᱼ ᱦᱚᱸ ᱠᱷᱩᱵ ᱴᱷᱤᱠ ᱴᱷᱟᱠ ᱵᱟᱝ ᱧᱮᱞᱚᱜ ᱠᱟᱱᱟ᱾ᱟᱨ ᱥᱤᱛᱩᱝ ᱦᱚᱸ ᱵᱮᱥᱤ ᱜᱮ ᱥᱤᱛᱩᱝ ᱠᱟᱱᱟ᱾
ᱦᱩᱨᱩ ᱵᱩᱨᱩ ᱜᱤᱰᱤ ᱦᱩᱭᱮᱱ ᱛᱮ ᱥᱮ ᱟᱨᱤ ᱦᱩᱭᱩᱜᱼᱟ᱾
ᱮᱠᱷᱚᱱ ᱫᱚ ᱵᱟᱝ ᱦᱩᱭ ᱟᱠᱟᱱᱟ ᱦᱩᱭ ᱫᱚ᱾
ᱢᱤᱫᱴᱮᱱ ᱢᱤ ᱢᱤᱫᱴᱤᱡ ᱦᱚᱸ ᱟᱨᱤ ᱯᱮ ᱜᱤᱰᱤ ᱤᱭᱟᱹᱭ ᱜᱮᱭᱟ ᱥᱮ ᱚᱠᱟᱨ ᱨᱮ ᱯᱮ ᱜᱤᱽᱤᱰᱤᱭᱟᱜ ᱜᱮᱭᱟ᱾ ᱛᱷᱚᱲᱟᱹᱭ ᱫᱚ
ᱵᱟ ᱵᱟᱝ ᱫᱚ ᱵᱟᱞᱮ ᱜᱤᱰᱤ ᱟᱠᱟᱫᱟ ᱜᱤᱰᱤ ᱫᱚ᱾ ᱮᱠᱷᱚᱱ ᱫᱚ ᱫᱷᱩᱲᱤ ᱨᱮᱦᱚᱸ ᱪᱮᱠᱟᱢ ᱜᱤᱰᱤᱭᱟ ᱡᱟᱭ ᱥᱤᱛᱩᱝ ᱫᱟ᱾ ᱚᱢᱚᱱ ᱦᱚᱸ ᱛᱚ ᱚᱢᱚᱱᱚᱜᱼᱟ ᱥᱮ ᱵᱟᱝᱼᱼ ᱴᱷᱤᱠ ᱴᱷᱤᱠᱟᱱᱟ ᱫᱚ ᱵᱟᱹᱱᱩᱜᱼᱟ᱾ ᱛᱟᱨᱯᱚᱨᱼᱼ ᱠᱷᱮᱛ ᱠᱚ ᱜᱮ ᱵᱟᱜᱟᱣ ᱵᱟᱲᱟ ᱦᱩᱭᱩᱜ ᱠᱟᱱᱟ ᱜᱩᱨᱤᱡ ᱠᱚ ᱮᱢᱟᱜ ᱦᱩᱭᱩᱜ ᱠᱟᱱᱟ᱾
ᱦᱮᱸ ᱟᱞᱮ ᱥᱮᱫ ᱦᱚᱸ ᱚᱱᱠᱟᱜᱮ᱾ ᱛᱚ ᱱᱚᱝᱠᱟ ᱫᱟᱜ ᱜᱮ ᱵᱟᱭ ᱫᱟᱜ ᱮᱫᱟ᱾
ᱮᱨᱯᱚᱨ ᱦᱟᱸᱜ ᱫᱟᱜ ᱧᱮᱞ ᱠᱟᱛᱮ, ᱫᱟᱜ ᱨᱮᱭᱟᱜ ᱟᱵᱚᱦᱟᱣᱟ ᱧᱮᱞ ᱠᱟᱛᱮ ᱦᱟᱸᱜᱼᱼ ᱦᱩᱲᱩ ᱠᱚ ᱫᱚ ᱜᱤᱰᱤ ᱦᱩᱭᱩᱜᱼᱟ᱾ ᱟᱨ ᱵᱟᱝ ᱦᱩᱭᱩᱜ ᱠᱷᱟᱱ ᱫᱚ ᱦᱟᱸᱜ ᱫᱟᱜ ᱨᱮᱜᱮ,
ᱵᱟᱭ ᱫᱟᱜᱼᱟ ᱪᱤᱠᱟᱹᱭ ᱟᱢ ᱫᱟ ᱫᱩᱞ ᱴᱷᱤᱠ ᱫᱟᱠᱟ ᱠᱚ ᱴᱷᱤᱠᱼᱼ ᱢᱤᱫ ᱵᱟᱭ ᱡᱟᱭᱜᱟ ᱠᱚᱯᱚᱱ ᱠᱚᱨᱟᱣ ᱦᱩᱜᱩᱜᱼᱟ
ᱦᱮᱸ ᱟᱨ ᱟᱞᱮ ᱥᱮᱱ ᱫᱚ ᱵᱟᱭ ᱫᱟᱜᱽ ᱨᱮᱦᱚᱸ ᱠᱷᱩᱵ ᱮᱠᱴᱟ ᱚᱥᱩᱵᱤᱫᱷᱟ ᱫᱚ ᱵᱟᱝ ᱦᱩᱭᱩᱜᱼᱟ ᱦᱟᱸᱜ, ᱪᱮᱫᱟᱜ ᱥᱮ ᱟᱞᱮ ᱥᱮᱱᱼᱼ ᱫᱚᱼᱼ ᱚᱱᱮ ᱠᱮᱱᱮᱞ ᱫᱟᱜ ᱢᱮᱱᱟᱜ ᱟ ᱛᱚ ᱟᱫᱚ ᱵᱟᱭ ᱵᱚᱨᱥᱟᱭ ᱠᱷᱟᱱ ᱫᱚ ᱦᱟᱸᱜ ᱛᱚᱠᱷᱚᱱ ᱫᱚ ᱠᱮᱱᱮᱞ ᱫᱟᱜ ᱠᱚ ᱟᱲᱟᱜ ᱟ ᱞᱮᱭᱟ᱾
ᱦᱮᱸ ᱟᱨᱼᱼ ᱟᱞᱮ ᱥᱮᱫ ᱚᱱᱟ ᱠᱚ ᱵᱟᱪᱩᱼᱟ ᱚ ᱚᱱᱟ ᱠᱮᱱᱮᱞ ᱫᱟᱜ ᱠᱮᱱᱮᱞ ᱠᱚ ᱫᱚ ᱵᱟᱹᱭᱥᱟ ᱜᱮ ᱵᱟᱝ ᱠᱚ ᱵᱟᱹᱭᱥᱟ ᱛᱟᱞᱮᱭᱟ ᱟᱞᱮ ᱥᱮᱫ ᱫᱚ ᱟᱼ ᱟᱡᱟᱼᱼ
ᱠᱮᱱᱮᱞ ᱵᱟᱫ ᱠᱟᱛᱮᱫ ᱦᱚᱸ ᱟᱭᱢᱟ ᱜᱮ ᱥᱟᱵᱢᱟᱨᱥᱟᱞ ᱠᱚ ᱦᱩᱭ ᱟᱠᱟᱱᱟ ᱚᱱᱟ ᱠᱚ ᱛᱮ ᱦᱚᱸ ᱪᱟᱥ ᱵᱟᱥ ᱫᱚ ᱦᱩᱭᱩᱜ ᱠᱟᱱ ᱜᱮᱭᱟ᱾
ᱦᱮᱸ
ᱟᱫᱚ ᱵᱚᱞᱮ ᱵᱚᱨᱥᱟ ᱨᱮ ᱡᱟᱦᱟᱸ ᱞᱮᱠᱟ ᱪᱟᱥ ᱦᱩᱭᱩᱜᱼᱟ ᱚᱱᱟ ᱠᱷᱚᱱ ᱫᱚ ᱛᱷᱚᱲᱟ ᱠᱚᱢ ᱧᱚᱜ ᱜᱮ᱾
ᱦᱮᱸ ᱟᱨ ᱥᱚᱵᱽᱡᱤ ᱫᱚ ᱯᱮ ᱪᱟᱥ ᱜᱮᱭᱟ ᱪᱮᱫ ᱠᱚ?
ᱟᱞᱮ ᱫᱚ ᱥᱚᱵᱡᱤ ᱵᱚᱞᱛᱮ ᱡᱚᱛᱚ ᱨᱚᱠᱚᱢ ᱜᱮᱞᱮ ᱪᱟᱥ ᱜᱮᱭᱟ ᱥᱚᱵᱡᱤ ᱫᱚ᱾ ᱱᱤᱭᱟᱹ ᱫᱷᱚᱨᱚ ᱵᱮᱸᱜᱟᱲ ᱠᱩ ᱠᱸᱰᱷᱟ ᱠᱩ᱾
ᱦᱮᱸ
ᱛᱟᱨᱯᱚᱨ ᱱᱚᱛᱮ ᱴᱟᱢᱟᱴᱳᱞ ᱠᱚ ᱟᱹᱞᱩ ᱠᱚ᱾ ᱚᱱᱟ ᱯᱮᱸᱭᱟᱡᱽ ᱢᱟᱹᱨᱤᱪ ᱠᱚ ᱚᱱᱟ ᱠᱚ ᱜᱮ ᱦᱟᱸᱜ ᱵᱟᱝ ᱪᱟᱥᱚᱜ ᱜᱮᱭᱟ ᱠᱷᱩᱵ ᱮᱠᱴᱟ ᱫᱚ᱾
ᱦᱮᱸᱻ ᱱᱚᱛᱮ ᱫᱚ ᱚᱱᱟ ᱠᱚ ᱫᱚ ᱵᱟᱞᱮ ᱪᱟᱥ ᱜᱮᱭᱟ ᱟᱥᱚᱞᱮ, ᱦᱮᱸ ᱱᱚᱛᱮ ᱫᱚ ᱚᱱᱟ ᱫᱚ ᱤᱭᱟᱹ ᱨᱮᱱᱟᱜ ᱚᱵᱷᱟᱵ ᱥᱮ ᱱᱚᱝᱠᱟ ᱫᱟᱜ ᱨᱮᱱᱟᱜ ᱚᱵᱷᱟᱵ ᱥᱮ ᱟᱫᱚ ᱫᱟᱜ ᱫᱚ ᱱᱚ ᱵᱮᱥᱤ ᱵᱟᱪᱚᱜ ᱜᱮᱭᱟ ᱱᱚᱝᱠᱟ ᱵᱟᱝ ᱠᱚᱼᱼ ᱵᱟᱪᱩᱜ ᱜᱮᱭᱟ ᱱᱮᱜ ᱱᱮᱜ ᱠᱚ ᱵᱮᱱᱟᱣ ᱠᱟ ᱠᱟᱛᱮ ᱞᱟᱹᱴᱩ ᱞᱟᱹᱴᱩ ᱵᱟᱝ ᱠᱚ ᱵᱮᱱᱟᱣ ᱮᱫᱟ ᱟᱫᱚᱼᱼ ᱠᱟᱨᱚᱱ ᱥᱮᱫ ᱡᱩᱫᱤ ᱦᱩᱭᱩᱜ ᱛᱟᱭᱟ ᱪᱟᱥ ᱠᱚᱫᱚ ᱟᱨᱚ ᱡᱩᱫᱤ ᱠᱚ ᱮᱢᱚᱜ ᱠᱚᱫᱟ ᱵᱷᱟᱜᱞᱤ ᱜᱮ ᱵᱟᱠᱷᱟᱡ ᱫᱚ ᱵᱟᱝ ᱦᱩᱭ ᱜᱮᱭᱟ
ᱦᱩᱸ ᱦᱩᱸ ᱛᱟᱦᱞᱮ ᱚᱱᱛᱮ ᱫᱚ ᱦᱩᱲᱩ ᱪᱟᱥ ᱠᱚ ᱫᱚ ᱚᱠᱟ ᱞᱮᱠᱟ ᱦᱩᱭᱩᱜ ᱜᱮᱭᱟ?
ᱢᱤᱫ ᱫᱷᱟᱣ ᱜᱮ ᱦᱩᱭᱩᱜ ᱛᱟᱦᱮᱱ ᱜᱮᱭᱟ ᱠᱩ ᱵᱚᱨᱥᱟ ᱠᱩᱵᱤ ᱜᱮᱭᱟ
ᱵᱚᱨᱥᱟ ᱜᱮᱭᱟ, ᱟᱪᱪᱷᱟ ᱫᱷᱚᱨᱚᱱ ᱦᱩᱲᱩ ᱫᱚ ᱟᱯᱮ ᱥᱮᱱ ᱫᱚ ᱛᱟᱦᱚᱞᱮ ᱪᱟᱥ ᱵᱟᱝ ᱦᱩᱭᱩᱜ ᱜᱮᱭᱟ?
ᱵᱟ ᱵᱟ ᱵᱟ ᱟᱨ ᱚᱱᱠᱟ ᱤᱭᱟᱹ ᱦᱩᱭ ᱜᱮ ᱚᱱᱠᱟ ᱟᱞᱮ ᱥᱮᱫ ᱫᱚ ᱚᱱᱠᱟ ᱤᱭᱟᱹᱼᱼ ᱦᱮᱸ ᱫᱟᱜ ᱜᱮ ᱵᱟᱪᱩᱜᱼᱟ ᱵᱟᱹᱭᱥᱟᱹᱣ ᱵᱟᱝ ᱠᱚ ᱵᱟᱹᱭᱥᱟᱹᱜ ᱠᱟᱱᱟ ᱥᱮᱞᱚ ᱵᱟᱝ ᱠᱚ ᱵᱟᱭᱥᱟᱹᱣᱼᱟ ᱞᱤᱧᱟ᱾ ᱡᱟ ᱫᱟᱜ ᱦᱤᱡᱩᱜᱼᱟ ᱚᱱᱮ ᱚᱱᱟ ᱜᱮ ᱵᱟᱹᱪᱩᱜᱼᱟ᱾ ᱫᱟᱜᱟ ᱦᱩᱭᱩᱜᱼᱟ ᱵᱟᱝ ᱠᱷᱟᱱ ᱡᱩᱫᱤ ᱵᱟᱭ ᱫᱟᱜᱟ ᱛᱚᱵᱮ ᱵᱟᱝ ᱵᱟᱝ ᱦᱩᱭᱩᱜ ᱜᱮᱭᱟ᱾
ᱟᱨ ᱛᱟᱦᱚᱞᱮ ᱦᱟ ᱦᱩᱲᱩ ᱠᱚ ᱵᱟᱫᱮ ᱮᱢᱱᱤ ᱥᱚᱵᱽᱡᱤ ᱠᱚ ᱟᱱᱟᱡ ᱠᱚ ᱪᱮᱫ ᱠᱚ ᱪᱟᱥ ᱦᱩᱭᱩᱜᱼᱟ᱾
ᱥᱚᱵᱡᱤ ᱠᱚ ᱫᱚ ᱦᱚᱸ ᱵᱟᱞᱮ ᱨᱚᱦᱚᱭ ᱜᱮᱭᱟ ᱱᱚᱝᱠᱟ ᱚᱲᱟᱜ ᱠᱚ ᱨᱮ ᱜᱮ ᱨᱚᱦᱚᱭ ᱜᱮᱭᱟ ᱱᱚᱝᱠᱟ᱾ ᱴᱩᱠᱴᱟᱠ ᱨᱮ ᱨᱚᱦᱚᱭ ᱜᱮᱭᱟ ᱚᱱᱟ ᱦᱚᱸ ᱠᱚᱞ ᱫᱟᱜ ᱛᱮ᱾ ᱚᱲᱟᱜ ᱨᱮᱧ ᱡᱚᱢ ᱵᱟᱲᱟᱭ ᱜᱮᱭᱟ᱾
ᱟᱫᱚ ᱚᱱᱟ ᱫᱚ ᱚᱲᱟᱜ ᱨᱮ ᱡᱚᱢ ᱥᱩᱢᱩᱝ ᱜᱮ ᱥᱮ ᱵᱟᱡᱟᱨ ᱠᱚ ᱨᱮ ᱦᱚᱸᱯᱮ ᱟᱠᱷᱨᱤᱧ ᱜᱮᱭᱟ?
ᱵᱟᱝ ᱛᱚ ᱩᱱᱟᱹᱜ ᱫᱚ ᱚᱠᱟ ᱨᱮᱢ ᱨᱚᱦᱚᱭᱟ ᱩᱱᱟᱹᱜ ᱫᱟᱜ ᱛᱚ ᱟᱜᱩ ᱦᱩᱭᱩᱜ-ᱟ ᱱᱚᱝᱠᱟ ᱠᱚᱞ ᱠᱚᱨᱮ ᱠᱷᱚᱡᱼᱼ ᱠᱟᱹᱴᱤᱡ ᱠᱟᱹᱴᱤᱡ ᱜᱮᱭᱟ
ᱚᱱᱟ ᱫᱚ ᱚᱲᱟᱜ ᱨᱮ ᱡᱚᱢ ᱥᱩᱢᱩᱝ ᱜᱮᱼᱼ ᱠᱷᱟᱹᱞᱤ ᱯᱮ ᱪᱟᱥ ᱜᱮᱭᱟ ᱢᱟᱱᱮ ᱟᱹᱻᱻ ᱟᱠᱷᱨᱤᱧ ᱞᱟᱹᱜᱤᱫ ᱫᱚ ᱩᱱᱟᱹᱜ ᱜᱟᱱ ᱫᱚ ᱵᱟᱯᱮ ᱪᱟᱥ ᱜᱮᱭᱟ
ᱵᱟ ᱵᱟᱝ ᱱᱚᱝᱠᱟ ᱚᱲᱟᱜ ᱠᱚ ᱨᱮ ᱴᱩᱠ ᱴᱟᱠ ᱡᱚᱢ ᱟᱨ ᱡᱩᱫᱤ ᱚᱱᱟ ᱦᱚᱸ ᱵᱟᱝ ᱦᱩᱭᱩᱜ-ᱟ ᱱᱚᱝᱠᱟ ᱦᱟᱴ ᱠᱚᱡ ᱠᱤᱨᱤᱧ ᱠᱟᱛᱮᱫ ᱵᱟᱡᱟᱨ ᱠᱚᱨᱮ ᱠᱷᱚᱡ ᱟᱹᱜᱩᱭ ᱜᱮᱭᱟᱞᱮ
ᱢᱟᱱᱮ ᱞᱟᱹᱭ ᱜᱟᱱᱚᱜ-ᱟ ᱪᱟᱥ ᱟᱨᱡᱟᱣ ᱫᱚ ᱠᱷᱟᱞᱤ ᱚᱲᱟᱜ ᱨᱮ ᱡᱚᱢ ᱥᱩᱢᱩᱝ ᱞᱟᱹᱜᱤᱫ ᱼᱼ
ᱟᱫᱚ ᱛᱟᱦᱚᱞᱮᱼᱼ
ᱛᱩᱲᱤ ᱠᱚᱞᱮ ᱮᱨ ᱜᱮᱭᱟ ᱛᱩᱲᱤ ᱚᱱᱟ ᱠᱚᱼᱼ
ᱦᱮᱸ ᱦᱮᱸ ᱟᱞᱮ ᱥᱮᱱ ᱫᱚ ᱛᱩᱲᱤ ᱛᱤᱞᱢᱤᱧ ᱠᱷᱚᱱ ᱫᱚ ᱮᱨ ᱫᱚ ᱦᱩᱭᱩᱜ ᱜᱮᱭᱟ ᱦᱩᱭ ᱫᱚᱼᱼ ᱟᱫᱚ ᱛᱮ ᱛᱩᱲᱤ ᱛᱤᱞᱢᱤᱧ ᱫᱚ ᱞᱟᱦᱟᱼᱼ ᱛᱚᱠᱷᱚᱱ ᱫᱚ ᱮᱱᱛᱮ ᱨᱮᱦᱚᱸ ᱟᱭᱢᱟ ᱠᱚᱢ ᱟᱠᱟᱱᱟ
ᱦᱮᱸ
ᱦᱩᱢ ᱦᱩᱢ ᱟᱞᱮ ᱥᱮᱫ ᱫᱚ ᱛᱩᱲᱤ ᱫᱚ ᱚᱱᱮ ᱛᱚᱼᱼ ᱦᱚ ᱵᱚᱨᱥᱟ ᱦᱩᱲᱩ ᱨᱟᱠᱟᱵ ᱠᱟᱛᱮᱱ ᱠᱚ ᱮᱨ ᱜᱮᱭᱟ
ᱦᱮᱸ ᱟᱯᱮ ᱟᱯᱮ ᱯᱮ ᱮᱻ ᱮᱨ ᱜᱮᱭᱟ
ᱦᱮᱸ ᱟᱞᱮ ᱦᱚᱸᱞᱮ ᱮᱨ ᱜᱮᱭᱟ ᱛᱩᱲᱤ ᱜᱩᱦᱩᱢ ᱛᱤᱞᱢᱤᱧ ᱡᱚᱛᱚ ᱜᱮᱞᱮ ᱮᱨ ᱜᱮᱭᱟ ᱛᱤᱞᱢᱤᱧ ᱫᱚ ᱚᱲᱟᱜ ᱨᱮ ᱡᱚᱢ ᱞᱟᱹᱜᱤᱫ ᱜᱮᱼᱼ
ᱤᱭᱟ ᱟᱨ ᱚᱱᱛᱮ ᱤᱠᱷᱟᱹᱱ ᱛᱩᱲᱤ ᱛᱮᱫ ᱠᱚ ᱮᱨ ᱜᱮᱭᱟ ᱜᱩᱦᱩᱢ ᱱᱚᱝᱠᱟ ᱤᱭᱟᱹ ᱱᱚᱝᱠᱟ ᱮᱢᱟᱨ ᱠᱚ ᱨᱮ ᱧᱟᱢᱚᱜ ᱠᱟᱱᱟ ᱟᱫᱚᱼᱼ ᱫᱚ ᱵᱟᱝ ᱠᱚ ᱞᱟᱭ ᱜᱮᱭᱟ ᱟᱴᱟ ᱠᱚ ᱮᱢᱚᱜ ᱠᱟᱱ ᱜᱮᱭᱟ ᱚᱱᱟ ᱨᱩᱴᱤ ᱜᱮᱭᱟ
ᱱᱮ ᱱᱮᱛᱟᱨ ᱢᱟᱛᱚ ᱤᱭᱟᱹ ᱠᱩ ᱮᱢᱚᱜ ᱠᱟᱱ ᱜᱩᱦᱩᱢ ᱠᱩᱠᱢᱩ ᱮᱢᱚᱜ ᱠᱟᱱ
ᱦᱮᱸ ᱜᱩᱦᱩᱢ ᱠᱚᱠᱚ ᱮᱢᱚᱜ ᱠᱟᱱ ᱜᱮᱭᱟ ᱮᱢ ᱫᱚ ᱟᱫᱚ ᱚᱱᱟ ᱞᱟᱹᱜᱤ ᱚᱱᱟ ᱛᱮᱜᱮ ᱟᱞᱮᱥᱮᱱ ᱦᱚᱸ ᱱᱮᱛᱟᱨ ᱫᱚ ᱜᱩᱦᱩᱢ ᱪᱟᱥ ᱠᱚᱡ ᱫᱚ ᱟᱹᱰᱤ ᱡᱳᱨ ᱜᱮ ᱠᱚᱢ ᱟᱠᱟᱱᱟ ᱠᱚᱢ ᱫᱚ
ᱦᱮᱸ ᱵᱟᱝᱠᱷᱟᱱ ᱫᱚ ᱞᱟᱦᱟ ᱛᱮᱫᱚ ᱛᱚᱠᱷᱚᱱ ᱱᱚᱝᱠᱟ ᱠᱚ ᱪᱟᱥᱮᱫ ᱛᱟᱦᱮᱱ ᱜᱮᱭᱟ᱾
ᱦᱩᱸ ᱞᱟᱦᱟ ᱛᱮᱫᱚ ᱰᱷᱮᱨ ᱜᱮᱠᱚ ᱪᱟᱥᱮᱫ ᱠᱟᱱ ᱛᱟᱦᱮᱱᱟ᱾ ᱟᱨ ᱵᱚᱞᱛᱮ ᱜᱮᱞᱮ ᱱᱮᱛᱟᱨ ᱟ ᱫᱚᱥ ᱡᱚᱱ ᱠᱷᱚᱱ ᱦᱚᱭᱛᱳ ᱠᱚᱢ ᱠᱟᱛᱮᱱ ᱮᱠᱫᱚᱢ ᱯᱟᱸᱪ ᱡᱚᱱ ᱨᱮᱠᱚ ᱦᱮᱡ ᱟᱠᱟᱱᱟ᱾
ᱦᱮᱸ
ᱱᱩᱱᱢᱟᱨᱟᱝ ᱛᱤ ᱛᱤᱱ ᱠᱷᱚᱡ ᱮᱢ ᱠᱟᱹᱢᱤ ᱮᱫ ᱛᱮ ᱱᱚᱣᱟᱨᱮ?
ᱦᱩᱭᱮᱱ ᱜᱮᱭᱟ ᱦᱩᱭ ᱫᱚ ᱢᱤᱫ ᱢᱟᱦᱱᱟᱹ ᱜᱟᱱ᱾
ᱦᱮᱸ ᱟᱨ ᱯᱮᱢᱮᱱᱴ ᱦᱚᱸ ᱧᱟᱢ ᱜᱮᱭᱟ ᱥᱮ ᱟᱹᱣᱨᱤᱢ ᱧᱟᱢ ᱜᱮᱭᱟ?
ᱮᱠᱷᱚᱱ ᱫᱚ ᱵᱟᱝ ᱧᱟᱢ ᱦᱩᱭ ᱟᱠᱟᱱᱟ ᱛᱚ ᱢᱟᱪᱷᱠᱷᱟᱱᱮ ᱨᱮ ᱵᱤᱱᱤᱰ ᱛᱟᱦᱮᱸ ᱠᱟᱱᱟ ᱟᱫᱚ ᱠᱟᱹᱢᱤ ᱛᱷᱚᱲᱟ ᱦᱟᱹᱯᱤᱫ ᱠᱟᱫ ᱛᱟᱦᱮᱱᱟᱹᱧ᱾
ᱴᱟᱥᱠ ᱫᱚᱢ ᱠᱚᱢᱯᱤᱴ ᱞᱮ ᱠᱚᱣᱟ ᱥᱮ ᱟᱹᱣᱨᱤᱢ ᱠᱚᱢᱯᱤᱴ ᱠᱚᱣᱟ᱾
ᱵᱟ ᱴᱟᱠᱥ ᱤᱧᱟᱹᱜ ᱫᱚ ᱵᱟᱝ ᱠᱚᱢᱯᱞᱤᱴ ᱦᱩᱭ ᱟᱠᱟᱱᱟ᱾
ᱤᱧᱟᱹᱝ ᱢᱟᱛᱚ ᱦᱩᱭ ᱠᱟᱱ ᱛᱤᱧ ᱛᱤᱨᱤᱥᱴᱤ ᱠᱚᱢᱯᱞᱤᱴ᱾
ᱳ ᱟᱞᱮ ᱫᱚ ᱦᱟᱸᱜ ᱚᱱᱟ ᱠᱟᱹᱢᱤ ᱱᱤᱭᱮ ᱮᱛᱚᱦᱚᱵᱚᱜ ᱠᱟᱱᱟ ᱛᱚᱠᱷᱚᱱ ᱜᱮ ᱟᱞᱮᱭᱟᱜ ᱦᱚᱸ ᱟ ᱵᱤᱱᱤᱰ ᱮᱦᱚᱵ ᱞᱮᱱᱟ ᱛᱚ ᱟᱫᱚ ᱢᱚᱱᱮ ᱵᱟᱲᱟ ᱦᱩᱭᱱᱟ ᱛᱟᱦᱞᱮ ᱯᱚᱨᱤᱠᱠᱷᱟ ᱠᱚ ᱪᱟᱵᱟ ᱞᱮᱱ ᱜᱮ ᱛᱟᱨᱯᱚᱨ ᱦᱟᱸᱜ ᱧᱮᱞ ᱦᱩᱭᱩᱜ-ᱟ᱾
ᱦᱮᱸ ᱛᱟᱣ ᱤᱧ ᱤᱧ ᱫᱚ ᱜᱟᱹᱫᱤ ᱜᱮ ᱦᱩᱭ ᱞᱮᱠᱟ ᱵᱩᱡᱷ ᱫᱟᱹᱧ ᱤᱧ ᱫᱚ ᱱᱚᱣᱟ ᱱᱚᱣᱟᱨᱮ ᱯᱩᱱᱫᱤᱱ ᱦᱩᱭᱮᱱ ᱛᱤᱧᱟ ᱠᱟᱹᱢᱤ ᱤᱧ ᱟᱹᱰᱤᱪᱟᱲ ᱦᱩᱭᱮᱱ ᱛᱤᱧ ᱫᱚ ᱯᱩᱱ
ᱠᱚᱞ ᱤᱫᱤ ᱞᱮᱠᱷᱟᱱ ᱫᱚ ᱮᱢᱚᱱ ᱠᱤᱪᱷᱩ ᱫᱚ ᱵᱟᱝ ᱠᱟᱱᱟ ᱦᱩᱭᱩᱜ ᱜᱮᱭᱟ ᱴᱟᱠᱥ ᱫᱚ ᱦᱮᱸ ᱠᱚᱢᱯᱞᱤᱴᱚᱜ ᱜᱮᱭᱟ᱾
ᱦᱮᱸ ᱟᱫᱚ ᱚᱛᱷᱚ ᱤᱧ ᱫᱚ ᱵᱟᱹᱧ ᱵᱟᱰᱟᱭ ᱜᱮᱭᱟ ᱥᱮ ᱟᱫᱚ ᱢᱤᱱᱤᱧ ᱡᱩᱫᱤ ᱨᱤᱡᱮᱠᱴᱚᱜ ᱟ ᱠᱚᱞ ᱛᱚᱵᱮ ᱚᱱᱟ ᱠᱚᱫᱚ ᱵᱟᱭ ᱵᱟᱝ ᱪᱟᱵᱟᱜ ᱜᱮᱭᱟ ᱵᱟᱹᱧ ᱞᱟᱹᱭ ᱫᱚ ᱦᱮᱸ ᱟᱨ ᱠᱚᱞ ᱠᱚᱨᱤᱧ ᱛᱟᱨᱯᱚᱨᱮ ᱟᱫᱚ ᱤᱥ ᱥᱟ ᱤᱭᱟᱹ ᱵᱟᱭ ᱧᱟᱢᱮᱜ ᱜᱮᱭᱟ ᱴᱟᱣᱭᱟᱨ ᱠᱚ ᱧᱮᱞᱚᱜ ᱠᱟᱱᱟ ᱟᱨ ᱢᱤᱱᱤᱝ ᱦᱚᱸ ᱫᱟᱵᱟᱜ ᱠᱟᱱᱟ ᱚᱱᱠᱟ ᱛᱮ ᱯᱟᱸᱪᱴᱤ ᱟᱴᱴᱤ ᱱᱚᱱᱠᱟ ᱡᱟᱱᱤᱡ ᱪᱟᱞᱟᱣ ᱠᱟᱱᱟ ᱨᱤᱡᱮᱠᱴ ᱠᱟᱛᱮ ᱚᱱᱠᱟ ᱠᱚ ᱴᱟᱥᱠ ᱪᱟᱞᱟᱣ ᱠᱟᱱᱟ ᱛᱟᱭᱚᱢ ᱵᱩᱡᱷ ᱧᱟᱢ ᱠᱟᱹᱫᱟᱹᱧ ᱫᱮᱫ ᱦᱚᱸ ᱡᱚᱫᱤ ᱵᱟᱭ ᱧᱟᱢ ᱴᱟᱣᱟᱨ ᱦᱚᱸ ᱮᱭᱟ. ᱭᱟ ᱪᱟᱞᱟᱜ ᱠᱟᱱᱟ ᱯᱷᱟᱞᱛᱩ ᱛᱚᱠᱷᱚᱱ ᱜᱮ ᱟᱫᱚ ᱠᱚᱯᱟᱴ ᱴᱟᱣᱟᱨ ᱪᱷᱟᱫᱮᱧ ᱠᱚᱞᱮᱫ ᱜᱮᱭᱟ᱾
ᱦᱩᱸ ᱟᱥᱚᱞᱮ ᱴᱚᱞᱟ ᱯᱟᱲᱟ ᱨᱮᱛᱚ ᱴᱚᱞᱟ ᱯᱟᱲᱟ ᱨᱮᱫᱚ ᱟᱜ ᱡᱚᱛᱚ ᱱᱮᱴᱣᱟᱨᱠ ᱜᱮ ᱢᱳᱴᱟᱢᱩᱴᱤ ᱮ ᱧᱮᱞᱚᱜ ᱠᱟᱱᱟ ᱡᱮ ᱛᱷᱚᱲᱟ ᱠᱚᱢ ᱧᱚᱜ ᱜᱮ ᱧᱟᱢᱚᱜ ᱜᱮᱭᱟ᱾
ᱦᱮᱸ ᱱᱚᱣᱟ ᱫᱚ ᱪᱮᱥᱴᱟᱭ ᱜᱮᱭᱟ᱾
ᱦᱮᱸ ᱱᱮᱴᱣᱟᱨᱠ ᱫᱚᱭ ᱰᱤᱥᱴᱟᱵᱷ ᱮᱫᱽ ᱠᱟᱱ ᱜᱮᱭᱟ ᱵᱷᱟᱹᱜᱤ ᱜᱮ ᱟᱨ ᱵᱟᱡᱟᱨ ᱨᱮᱦᱚᱸ ᱡᱟᱦᱟᱸᱭ ᱠᱚ ᱛᱟᱦᱮᱱ ᱠᱟᱱᱟ ᱩᱱᱠᱩ ᱠᱚᱣᱟᱜ ᱦᱚᱸ ᱢᱤᱫᱴᱮᱱ ᱚᱥᱩᱵᱤᱫᱷᱟ ᱩᱱᱠᱩ ᱫᱚ ᱱᱮᱴᱣᱟᱨᱠ ᱮ ᱧᱟᱢᱮᱫ ᱛᱟᱠᱩ ᱠᱷᱟᱱ ᱟᱵᱟᱨ ᱱᱚᱛᱮ ᱦᱟᱸᱜ ᱱᱚᱭᱮᱥ ᱠᱚ ᱥᱮ ᱦᱳᱭ ᱦᱟᱞᱞᱟ ᱠᱚ ᱵᱮᱥᱤ ᱦᱩᱭᱩᱜ ᱠᱟᱱᱟ᱾
ᱛᱟᱨᱯᱚᱨ ᱟᱥᱚᱨ ᱟᱨᱚ ᱤᱭᱟᱹ ᱵᱟᱝ ᱟᱸᱡᱚᱢᱚᱜ ᱠᱟᱱᱟ ᱱᱚᱜ ᱱᱚᱝᱠᱟ ᱢᱮᱢᱚᱱ ᱨᱚᱲ ᱠᱚ ᱟᱫᱚᱢ ᱥᱚᱢᱚᱭ ᱵᱟᱝ ᱟᱸᱡᱚᱢᱚᱜ ᱠᱟᱱ ᱜᱮᱭᱟ ᱟᱨ ᱚᱱᱟᱛᱮ ᱟᱨᱚ ᱤᱭᱟᱹ ᱤᱭᱟᱹ ᱜᱮᱫᱚᱜ ᱚᱱᱟ ᱠᱚᱞ ᱨᱮ ᱨᱚᱲ,
ᱟᱪᱪᱷᱟ ᱦᱮᱸ ᱚᱱᱟ ᱦᱚᱸ ᱢᱤᱫᱴᱮᱱ ᱦᱚᱸ ᱚᱥᱩᱵᱤᱫᱷᱟ ᱠᱟᱱ ᱜᱮᱭᱟ ᱚᱱᱟ ᱮᱸᱴᱠᱮᱴᱚᱬᱮ ᱨᱮ ᱯᱟᱲᱟᱣ ᱠᱟᱛᱮ ᱜᱮ ᱟᱭᱢᱟ ᱦᱚᱲ ᱨᱚᱯᱚᱲ ᱦᱚᱸ ᱱᱤᱭᱟᱹᱨᱮ ᱴᱷᱤᱠ ᱴᱷᱟᱠ ᱵᱟᱠᱚ ᱨᱚᱯᱚᱲ ᱫᱟᱲᱮᱭᱟᱜ ᱠᱟᱱᱟ ᱥᱮ ᱢᱚᱱᱮ ᱦᱚᱸ ᱵᱟᱝ ᱦᱮᱡ ᱟᱠᱚ ᱠᱟᱱᱟ,
ᱦᱮᱸ,
ᱴᱷᱤᱠ ᱴᱷᱟᱠ ᱠᱟᱹᱢᱤ ᱦᱩᱭ ᱞᱮᱱᱠᱷᱟᱱ ᱟᱨ ᱴᱟᱣᱟᱨ ᱠᱚ ᱧᱟᱢ ᱞᱮᱠᱷᱟᱱ ᱡᱚᱛᱚ ᱦᱚᱲᱜᱮ ᱚᱠᱛᱚ ᱠᱚ ᱧᱟᱢ ᱞᱮᱠᱷᱟᱱ ᱫᱚ ᱴᱷᱤᱠ ᱠᱩ ᱠᱟᱹᱢᱤ ᱠᱮ ᱜᱤᱭᱟ,
ᱟᱥᱚᱞᱮ ᱟᱫᱚ ᱴᱟᱣᱟᱨ ᱠᱚ ᱵᱟᱭ ᱧᱟᱢ ᱫᱟᱭᱥᱮ ᱟᱫᱚ ᱚᱱᱮ ᱚᱱᱠᱟ ᱚᱱᱠᱟᱜᱮ ᱥᱚᱢᱚᱭ ᱵᱟᱝ ᱠᱚ ᱵᱟᱝ ᱠᱚ ᱤᱭᱟᱹᱭᱮᱫ ᱜᱮᱭᱟ ᱱᱚᱣᱟᱫᱚ ᱢᱤᱫ ᱜᱷᱟᱹᱲᱤᱡ ᱤᱭᱟᱹᱭ ᱫᱟ ᱟᱨᱚᱠᱚ ᱟᱨᱚᱠᱚ ᱵᱟᱹᱜᱤᱭᱟᱜ ᱠᱟᱱ ᱜᱮᱭᱟ ᱟᱥᱚᱞ ᱤᱭᱟᱹ ᱱᱚᱠᱟ ᱱᱮᱴᱣᱟᱨᱠ ᱠᱚ ᱫᱚᱢᱮ ᱰᱤᱥᱴᱵᱽ ᱮᱫ ᱜᱮᱟᱭ ᱦᱩᱭᱳᱱᱟ ᱵᱟ ᱵᱟᱜᱤᱭᱟᱜ ᱠᱟᱱ ᱵᱟᱝ ᱠᱚ ᱤᱭᱟ. ᱭᱮᱫ ᱜᱮᱭᱟ᱾
ᱦᱸ ᱟᱫᱚ ᱚᱱᱟ ᱡᱟᱦᱟᱸᱭ ᱮᱠᱟᱞ ᱛᱮᱜᱮ ᱱᱮᱴᱣᱟᱨᱠ ᱵᱟᱭ ᱧᱟᱢᱮᱫ ᱠᱟᱱ ᱛᱟᱠᱚᱣᱟ ᱩᱱᱠᱩ ᱫᱚ ᱟᱫᱚ ᱯᱷᱳᱱ
ᱦᱮᱸ,
ᱜᱮᱫᱚᱜ ᱠᱟᱱᱟ
ᱟᱢᱟᱜ ᱚ ᱱᱟᱥᱮᱱᱟᱜ ᱤᱭᱟᱹ ᱟᱸᱡᱚᱢᱚᱱ ᱚᱱᱠᱟ ᱜᱮᱫ ᱜᱮ ᱟᱸᱡᱚᱢᱚᱜ ᱠᱟᱱ ᱛᱟᱢᱟ, ᱦᱮᱞᱳ, ᱢᱮᱱᱫᱟᱹᱧ ᱟᱢᱟᱜ ᱱᱚᱝᱠᱟ ᱠᱟᱴᱟ ᱠᱟᱴᱟᱣ ᱢᱮᱱᱫᱟᱹᱧ ᱠᱟᱴᱟᱣ ᱠᱟᱴᱟᱣ ᱨᱚᱲ ᱟᱢᱟᱜ ᱟᱸᱡᱚᱢᱚᱜ ᱛᱟᱢ ᱜᱮᱭᱟ,
ᱦ ᱨᱚᱲ ᱫᱚ ᱤᱧᱟᱹᱜ ᱦᱚᱸ ᱠᱷᱩᱵ ᱮᱠᱴᱟ ᱱᱮᱴᱣᱟᱨᱠ ᱫᱚ ᱵᱟᱭ ᱧᱟᱢᱮᱫ ᱠᱟᱱ ᱛᱤᱧᱟᱹ ᱦᱟᱜ ᱤᱧᱟᱹᱜ ᱫᱚ ᱵᱷᱚᱰᱟ ᱯᱷᱳᱱ ᱠᱟᱱ ᱛᱟᱸ ᱛᱚ, ᱱᱚᱛᱮ ᱫᱚ ᱵᱟᱭ ᱧᱟᱢ ᱜᱮᱭᱟ ᱠᱷᱩᱵ ᱮᱠᱴᱟ ᱫᱚ ᱢᱚᱸᱡᱽ ᱫᱚ᱾
ᱟᱞᱮ ᱥᱮᱫ ᱦᱚᱸᱥᱮ ᱚᱱᱠᱟᱜᱮ ᱠᱚᱱᱚ ᱥᱚᱢᱚᱭ ᱧᱟᱢᱟᱭ ᱠᱚᱱᱚ ᱥᱚᱢᱚᱭ ᱵᱟᱭ ᱧᱟᱢᱟ ᱚᱱᱠᱟ ᱠᱷᱟᱨᱟᱯ ᱵᱩᱡᱟ. ᱜᱼᱟ ᱱᱚᱝᱠᱟ ᱠᱚᱱᱚ ᱥᱚᱢᱚᱭ ᱫᱚ᱾
ᱦᱮ, ᱟᱵᱟᱨ ᱵᱷᱟᱜᱤ ᱴᱟᱣᱟᱨ ᱧᱟᱢ ᱠᱚᱨᱛᱮ ᱜᱮᱞᱮ ᱟᱵᱟᱨ ᱦᱟᱱᱟ ᱢᱟᱴᱷ ᱥᱮᱱ ᱪᱟᱞᱟᱣ ᱦᱩᱭᱩᱜ ᱛᱟᱢᱟ ᱵᱟᱹᱫᱽ ᱥᱟᱱᱛᱚ ᱠᱚ ᱮᱱᱮᱡ ᱟ ᱯᱷᱟᱹᱤᱞᱟ. ᱣ ᱧᱚᱜ
ᱥᱟᱹᱰᱤ ᱟᱨᱚ ᱦᱚᱭ ᱭᱟᱭ ᱤᱭᱟᱹ ᱭᱟᱭ ᱚᱱᱟ ᱠᱚ ᱟᱨᱚ ᱤᱭᱟᱹᱭᱟ᱾
ᱦᱮᱸ ᱚᱱᱟ ᱦᱚᱸ ᱚᱥᱩᱵᱤᱫᱟ ᱠᱟᱱ ᱜᱮᱭᱟ ᱮᱠᱟᱱᱛᱚ,
ᱦᱩᱸ,
ᱛᱚᱵᱮ ᱧᱤᱫᱟᱹ ᱥᱮᱱ ᱦᱟᱸᱜ ᱤᱭᱟᱹ ᱧᱤᱫᱟᱹ ᱥᱮᱱ ᱦᱟᱸᱜ ᱜᱟᱯᱟᱞᱢᱟᱨᱟᱣ ᱦᱩᱭᱩᱜᱼᱟ ᱚᱱᱟ ᱫᱚ ᱴᱷᱤᱠ ᱦ ᱴᱟᱣᱟᱨ ᱦᱚᱸ ᱛᱟᱦᱮᱱ ᱠᱟᱱᱟ ᱟᱨ ᱛᱷᱚᱲᱟ ᱵᱟᱨᱦᱮ ᱥᱮᱱᱟᱜ ᱟᱣᱟᱡ ᱦᱚᱸ ᱠᱷᱩᱵ ᱮᱠᱴᱟ ᱵᱟᱝ ᱟᱸᱡᱚᱢᱚᱜ ᱠᱟᱱᱟ᱾
ᱟᱨ ᱱᱚᱝᱠᱟ ᱡᱚᱫᱤᱢ ᱤᱭᱟᱹᱢ ᱛᱟᱸᱦᱮᱱᱟ ᱚᱲᱟᱜ ᱠᱚᱢ ᱛᱟᱦᱮᱱᱟ᱾ ᱛᱟᱣ ᱛᱚ ᱴᱟᱣᱟᱨ ᱵᱟᱭ ᱧᱟᱢᱟ ᱚᱲᱟᱜ ᱠᱚᱨᱮ ᱡᱩᱫᱤᱢ ᱨᱚᱲ ᱛᱚᱵᱮ ᱵᱷᱟᱹᱜᱤ ᱟᱸᱧᱟᱢᱚᱜᱼᱟ ᱟᱪ ᱟᱪ ᱛᱮ ᱴᱟᱨ ᱵᱟᱝ ᱧᱟᱢ
ᱦᱩᱸ ᱦᱩᱸ ᱚᱲᱟᱜ ᱵᱷᱤᱛᱨᱤ ᱨᱮᱢᱟ ᱟᱵᱟᱨ ᱪᱮᱫ ᱮᱢ ᱨᱚᱲᱟ ᱚᱲᱟᱜ ᱵᱷᱤᱛᱨᱤ ᱠᱷᱚᱱ ᱢᱟ ᱟᱵᱟᱨ ᱴᱟᱣᱟᱨ ᱵᱟᱭ ᱧᱟᱢᱟ᱾
ᱦᱮᱸ ᱟᱹᱰᱤ ᱫᱚ ᱥᱟᱹᱨᱤᱧᱚᱜ ᱟᱸᱚᱢᱚᱜᱼᱟ ᱛ ᱵᱷᱟᱹᱜᱤ ᱠᱞᱤᱭᱟᱨ ᱫᱟᱹᱨᱼᱟ ᱟᱢᱟᱝ ᱟᱸᱡᱚᱢᱚᱜ ᱨᱚᱲᱟᱜ ᱮ ᱟᱡᱷᱟᱟᱜ ᱮ ᱮᱴᱟᱜ ᱨᱚᱰᱚ ᱵᱟᱝ ᱵᱟᱝ ᱟᱡᱚᱸᱢᱜ ᱜᱮᱭᱟ᱾
ᱦ,
ᱦᱮᱸ ᱟᱰᱤ ᱮᱴᱟᱜ ᱨᱮᱫᱚᱢ ᱯᱷᱟᱠᱟᱨᱟᱱ ᱪᱟᱞᱟᱜᱼᱟ ᱨᱚᱲ ᱜᱮᱭᱟ ᱠᱚ ᱡᱟᱦᱟᱸᱭᱟᱜ ᱵᱟᱝ ᱛᱟᱦᱮᱸ ᱩᱱᱠᱩᱣᱟᱜ ᱦᱚᱸ ᱨᱚᱲ ᱟᱡᱚᱸᱢᱚᱜ ᱠᱟᱱᱟ᱾ ᱟᱨ ᱚᱱᱠᱟᱭ ᱫᱟᱠᱚ ᱡᱟᱸᱦᱟ ᱠᱚ ᱚᱱᱠᱟ ᱨᱚᱲ ᱜᱮ ᱦᱩᱭᱱᱟ, ᱠᱮᱱᱥᱮᱞ ᱫᱟ ᱚᱱᱠᱟᱭ ᱫᱟᱠᱚ,
ᱢᱤᱴᱤᱝ ᱠᱚᱨᱮ ᱾
ᱴᱷᱤᱠ ᱜᱮᱭᱟ ᱾ ᱚᱠᱛᱚ ᱫᱚ ᱦᱟᱸᱜ, ᱟᱸᱼ ᱟᱭᱢᱟ ᱯᱟᱨᱚᱢ ᱟᱠᱟᱱᱟ ᱾ ᱱᱤᱛ, ᱮᱴᱟᱜ, ᱠᱚᱞ ᱞᱟᱜᱟᱜ ᱞᱟ. ᱜᱤᱫ ᱾
ᱰᱮᱼᱠᱼᱩᱸᱼᱪ, ᱾